ᱡᱚᱦᱟᱨ ᱜᱮ ᱜᱚᱢᱠᱮ,
ᱦᱮᱞᱳ,
ᱦᱮᱸ ᱟᱸᱡᱚᱢᱚᱜ ᱠᱟᱱᱟ,
ᱦᱮᱸᱻᱦᱮᱸ ᱟᱸᱡᱚᱢ ᱜᱤ,
ᱦᱩᱸᱻ,
ᱛᱟᱦᱚᱞᱮ ᱱᱟᱯ, ᱢᱚᱡᱽ ᱜᱤ ᱟᱢᱜᱤ ᱪᱮᱫ ᱞᱮᱠᱟ?
ᱦᱮᱸ ᱻ ᱤᱧ ᱦᱚᱸ ᱵᱮᱥ ᱵᱟᱲᱟ ᱜᱤ ᱾
ᱛᱟᱦᱞᱮ ᱪᱮᱜ ᱪᱮᱠᱟᱭ ᱦᱩᱭᱩᱜ ᱠᱟᱱᱟ?
ᱱᱚᱜᱚᱭ ᱫᱩᱲᱩᱜ ᱦᱩᱭ ᱠᱟᱱ ᱛᱟᱦᱮᱱᱟ ᱟᱫᱚ
ᱟᱪᱪᱷᱟ,
ᱨᱚᱯᱚᱲ ᱞᱮᱜᱮ ᱛᱷᱚᱲᱟ,
ᱦᱮᱸ ᱦᱮᱸ ᱤᱧ ᱦᱚᱸ ᱱᱤᱛᱜᱤ ᱯᱷᱤᱨᱤ ᱢᱤᱱᱟᱹᱧᱟ ᱤᱧᱦᱚᱸ ᱾
ᱦᱩᱸ,
ᱟᱫᱚ ᱚᱱᱟᱛᱮ ᱢᱮᱱᱫᱟ ᱛᱷᱚᱲᱟ ᱤᱧ ᱦᱚᱸ ᱛᱷᱚᱲᱟ ᱯᱷᱤᱨᱤ ᱢᱤᱱᱟᱹᱧ ᱛᱮ ᱾ ᱦᱮᱸ ᱦᱮᱸ ᱦᱮᱸᱻ,
ᱟᱫᱚ ᱪᱮᱜ ᱠᱩ ᱠᱟᱹᱢᱤ ᱵᱟᱲᱟ ᱦᱩᱭᱩᱜ ᱠᱟᱱᱟ?
ᱠᱟᱹᱢᱤ ᱵᱟᱲᱟ ᱫᱚ ᱪᱟᱥᱟ ᱵᱟᱥᱟ ᱜᱤ ᱾
ᱳᱦ ᱚᱞᱚᱜ ᱯᱟᱲᱦᱟ ᱫᱚ ᱮᱠᱷᱚᱱ?
ᱮᱠᱷᱚᱱ ᱱᱤᱛᱚᱜ ᱫᱚ ᱵᱟᱝ ᱦᱩᱭᱩᱜ ᱠᱟᱱᱟ ᱱᱤᱛᱚᱜ ᱫᱚ ᱵᱟᱹᱜᱤ ᱦᱩᱭ ᱠᱟᱱᱟ ᱾
ᱦᱳ ᱵᱟᱹᱜᱤ ᱦᱩᱭ ᱠᱟᱱᱟ ᱦᱮᱸ ᱤᱧᱦᱩᱧ ᱵᱟᱹᱜᱤ ᱟᱠᱟᱫᱟ᱾
ᱟᱪᱪᱷᱟ ᱛᱟᱦᱞᱮ ᱪᱮᱫ ᱠᱟᱹᱢᱤ ᱵᱟᱲᱟ ᱫᱚ?
ᱠᱟᱹᱢᱤ ᱵᱟᱲᱟ ᱫᱚ ᱤᱭᱟᱹ ᱰᱤᱡᱤᱴᱮᱞ ᱳᱭᱟᱨᱠ᱾
ᱦᱮᱸ ᱱᱤᱭᱟᱹ ᱨᱮᱜᱮ ᱥᱮ ᱟᱨᱦᱚ ᱮᱴᱟᱜ ᱟᱨᱦᱚ ᱮᱴᱟᱜ
ᱚ ᱟᱨᱚ ᱮᱴᱟᱜ ᱦᱚᱸ ᱢᱮᱱᱟᱜ ᱜᱮᱭᱟ᱾
ᱮᱴᱟᱜᱼᱟ ᱫᱚ ᱪᱮᱫ ᱮᱢ ᱠᱟᱹᱢᱤᱭᱮᱫ ᱠᱟᱱ ᱛᱟᱞᱟᱝᱟ?
ᱚᱱᱟ ᱨᱮᱦᱚᱸ ᱰᱤᱡᱤᱴᱟᱞ ᱳᱭᱟᱨᱠ ᱜᱮ ᱦᱮ ᱟᱪᱪᱷᱟ ᱚᱱᱛᱮ ᱟᱯᱮᱥᱮᱫ ᱪᱟᱥ ᱵᱟᱥ ᱫᱚ ᱢᱟᱱᱮ ᱦᱩᱲᱩ ᱨᱚᱦᱚᱭ ᱠᱚᱼᱼ ᱪᱮᱞᱠᱟᱢ ᱮᱛᱚᱦᱚᱵ ᱠᱟᱱᱟ ᱥᱮ ᱵᱟᱝ?
ᱦᱮᱸ ᱮᱨ ᱟᱯᱷᱚᱨ ᱦᱩᱭᱩᱜ ᱠᱟᱱᱟ᱾
ᱚᱻ
ᱮᱨ ᱟᱯᱷᱚᱨ ᱦᱩᱭᱩᱜ ᱠᱟᱱᱟ ᱱᱚᱜᱚᱭ ᱱᱤᱭᱟᱹ ᱠᱚ ᱫᱤᱱ ᱜᱮ ᱫᱟᱜ ᱮᱫ ᱠᱟᱱ ᱛᱟᱦᱮᱸ ᱵᱟᱝ ᱡᱩᱛᱼᱼ ᱡᱩᱛᱩᱜ ᱠᱟᱱᱟ ᱩᱱᱟᱜ ᱫᱚ
ᱚ ᱵᱟᱭᱫᱟ ᱚᱱᱛᱮ ᱫᱚ ᱵᱟᱝ?
ᱦᱮᱸ ᱫᱟᱜ ᱫᱟᱜ ᱛᱮᱦᱧ ᱦᱚᱸ ᱨᱤᱢᱤᱞ ᱠᱟᱫᱟ ᱫᱟᱜ ᱫᱟᱜ ᱟᱹᱭᱠᱟᱹᱜ ᱠᱟᱱᱟ᱾ ᱟᱫᱚ ᱫᱟᱜ ᱫᱟᱭ ᱥᱮ ᱵᱟᱭ ᱫᱟᱜ ᱮᱫᱟ ᱟᱠᱚ ᱵᱟᱲᱟᱭ
ᱟᱞᱮᱥᱮᱫ ᱫᱚ ᱠᱚᱚᱨ ᱫᱟᱜ ᱫᱚ ᱵᱟᱭ ᱠᱷᱟᱹᱞᱤ ᱥᱤᱛᱩᱝ ᱜᱮᱼᱼ
ᱥᱤᱛᱩᱝ ᱠᱟᱫᱟᱭ ᱱᱤᱛᱚᱜ ᱵᱟᱭ ᱵᱟᱝ ᱮ ᱨᱤᱢᱤᱞ ᱠᱟᱫᱟ᱾
ᱱᱚᱛᱮ ᱦᱚᱸ ᱨᱤᱢᱤᱞ ᱫᱚ ᱨᱤᱢᱤᱞ ᱠᱟᱫᱟ ᱚᱱᱠᱟ ᱫᱚ ᱵᱟᱝ ᱟᱫᱚ ᱫᱟᱜ ᱫᱚ ᱮᱠᱷᱚᱱᱼᱼ ᱠᱚᱭᱮᱠ ᱫᱤᱱ ᱠᱷᱟᱱ ᱵᱟᱝ ᱦᱩᱭᱩᱜ ᱠᱟᱱᱟ᱾
ᱟᱪᱪᱷᱟ ᱛᱟᱦᱚᱞᱮ ᱟᱯᱮ ᱥᱮᱫ ᱮᱨ ᱟᱯᱷᱚᱨ ᱦᱩᱭᱱᱟ?
ᱟᱹᱣᱨᱤ ᱟᱹᱣᱨᱤ ᱟᱹᱣᱨᱤᱜᱼᱟ ᱦᱚᱭᱛᱚ ᱫᱟᱜ ᱜᱮᱛᱚ ᱢᱚᱡᱽ ᱛᱮ ᱮᱠᱷᱚᱱ ᱟᱹᱣᱨᱤᱜ ᱟᱛᱚ᱾ ᱚᱛ ᱢᱚᱡᱽ ᱛᱮ ᱵᱟᱝ ᱞᱚᱦᱚᱫ ᱞᱮᱱ ᱠᱷᱟᱟᱱ ᱛᱚ ᱵᱟᱝ ᱞᱟᱹᱵᱤᱫ ᱞᱮᱱ ᱠᱷᱟᱟᱱ ᱚᱛ ᱛᱷᱚᱲᱟ ᱪᱮᱠᱟᱛᱮᱢ ᱥᱤᱼᱼ
ᱦᱮᱸ ᱦᱮᱸ ᱚᱱᱟ ᱢᱟ ᱠᱟᱱ ᱜᱮ ᱟᱞᱮᱥᱮᱫ ᱫᱚ ᱛᱷᱚᱲᱟ ᱫᱟᱜ ᱮᱭᱠᱮᱜ ᱛᱮ ᱛᱷᱚᱲᱟ ᱚᱱᱟ ᱤᱭᱟᱹᱛᱮᱼᱼ
ᱦᱮᱸ ᱦᱮᱸ
ᱚᱛ ᱫᱚ ᱞᱚᱦᱚᱫ ᱮᱱ ᱜᱮᱭᱟ᱾
ᱛᱚ ᱟᱫᱚ ᱟᱫᱚ ᱢᱟᱱᱮᱼᱼ ᱛᱤᱱᱟᱹᱜ ᱜᱟᱱ ᱢᱟᱱᱮ ᱠᱷᱮᱛ ᱫᱚ ᱛᱤᱱᱟᱹᱜ ᱜᱟᱱ ᱢᱮᱱᱟᱜ ᱛᱟᱯᱮᱭᱟ᱾
ᱠᱷᱮᱛ ᱫᱚ ᱢᱚᱴᱟ ᱢᱩᱴᱤ ᱴᱷᱤᱠ ᱜᱮ ᱢᱮᱱᱟᱜᱼᱟ ᱢᱚᱴᱟᱢᱩᱴᱤᱼᱼ ᱵᱟᱨᱚ ᱛᱮᱨᱚ ᱵᱤᱜᱷᱟᱹ ᱢᱮᱱᱟᱜ ᱜᱮᱭᱟ᱾
ᱟᱪᱪᱷᱟ ᱟᱪᱪᱷᱟ
ᱦᱮᱸ ᱟᱫᱚ ᱡᱚᱛᱚ ᱫᱚᱼᱼ ᱡᱚᱛᱚ ᱴᱟᱹᱰᱤ ᱠᱚ ᱢᱮᱱᱟᱜ ᱟᱛᱚ ᱢᱮᱥᱟᱞ ᱛᱮ
ᱚ
ᱢᱤᱥᱟᱞ ᱢᱤᱥᱟᱞ
ᱟᱫᱚ ᱟᱯᱮ ᱚᱲᱟᱜ ᱨᱮᱱ ᱦᱚᱲ ᱜᱮᱯᱮ ᱥᱳᱯ ᱯᱮ ᱠᱟᱹᱢᱤᱭᱟ ᱚᱸᱰᱮ ᱥᱮ ᱠᱷᱮᱛ ᱨᱮ ᱥᱮ ᱟᱨᱼᱼ ᱯᱮ ᱞᱟᱜᱟᱣ ᱠᱟᱛᱮ ᱡᱟᱦᱟᱸᱭ ᱠᱟᱹᱢᱤᱱ ᱠᱚᱼᱼ
ᱵᱟᱝ ᱞᱟᱜᱟᱣ ᱠᱚᱣᱟ᱾
ᱚ
ᱟᱞᱮ ᱮᱥᱠᱟᱨ ᱫᱚ ᱵᱟᱞᱮ ᱩᱥᱟᱹᱨᱟ ᱫᱟᱲᱮᱜᱼᱟ ᱟᱨᱼᱼ ᱠᱟᱹᱢᱤ ᱠᱚᱦᱚᱸ ᱛᱷᱚᱲᱟ ᱤᱭᱟᱹ ᱟᱫᱚ ᱦᱚᱲ ᱞᱟᱜᱟᱣ ᱞᱮᱠ ᱠᱷᱟᱡ ᱫᱚ ᱟᱨᱟᱢ ᱛᱮ ᱢᱚᱡᱽ ᱛᱮᱼᱼ
ᱦᱩᱸ
ᱚᱱᱟ ᱤᱭᱟᱹᱛᱮᱼᱼ
ᱚ
ᱚ
ᱟᱨ ᱛᱟᱦᱚᱞᱮ ᱱᱟᱥᱛᱟ ᱫᱚ ᱡᱚᱢ ᱵᱟᱲᱟ ᱦᱩᱭ ᱮᱱᱟ?
ᱦᱮᱸ ᱦᱩᱭ ᱮᱱᱟ ᱟᱯᱮᱜᱮ?
ᱦᱮᱸ ᱟᱞᱮ ᱫᱚ ᱤᱧ ᱫᱚ ᱟᱣᱨᱤᱹᱧ ᱱᱟᱥᱛᱟᱭᱟ ᱦᱮᱸ᱾
ᱦᱮᱸ ᱱᱤᱛᱳᱜ᱾
ᱡᱚᱢᱟ ᱦᱟᱜ,
ᱫᱚᱥ ᱜᱮᱛᱚ ᱵᱟᱡᱟᱜ ᱠᱟᱱᱟ᱾
ᱦᱩᱸ ᱩᱱᱟᱹᱜ ᱫᱚ ᱟᱹᱣᱨᱤ ᱵᱟᱡᱟᱜᱼᱟ᱾ ᱟᱪᱷᱟ ᱟᱯᱮ ᱚᱱᱛᱮ ᱥᱩᱨ ᱨᱮ ᱦᱮᱞᱛᱷ ᱥᱮᱱᱴᱟᱨ ᱢᱮᱱᱟᱜᱼᱟ ᱥᱩᱨ ᱨᱮ?
ᱦᱮᱞᱛᱷ ᱥᱮᱱᱴᱟᱨ ᱢᱮᱱᱟᱜ ᱜᱮᱭᱟ᱾
ᱢᱮᱱᱟᱜ ᱜᱮᱭᱟ ᱟᱫᱚ ᱪᱤᱞᱮᱠᱟ ᱚᱱᱰᱮ ᱪᱤᱠᱤᱛᱥᱟ ᱠᱚ?
ᱪᱤᱠᱤᱛᱥᱟ ᱫᱚ ᱟᱞᱮ ᱱᱚᱸᱰᱮ ᱟᱞᱮᱫᱚ ᱱᱚᱸᱰᱮ ᱠᱷᱚᱡ ᱩᱱᱟᱹᱜ ᱢᱚᱡᱽ ᱫᱚ ᱵᱟᱹᱱᱩᱜᱼᱟ᱾ ᱟᱞᱮ ᱵᱮᱝᱜᱚᱞ ᱜᱮᱞᱮ ᱪᱟᱞᱟᱜᱼᱟ ᱚᱸᱰᱮ ᱥᱩᱨ ᱜᱮᱭᱟᱞᱮ ᱥᱤᱣᱲᱤ ᱠᱟᱪᱷᱟ ᱠᱟᱪᱷᱤ ᱜᱮᱭᱟ ᱞᱮᱼᱼ ᱟ ᱚᱸᱰᱮ ᱫᱚᱼᱼ ᱦᱮᱸ ᱩᱱᱟᱹᱜ ᱢᱚᱸᱡᱽ ᱵᱟᱹᱱᱩᱜ-ᱟ ᱛᱮ ᱤᱭᱟᱹᱛᱮ ᱚᱸᱰᱮᱼᱼ ᱚᱠᱟᱨᱮ ᱥᱩᱨ ᱨᱮ ᱯᱟᱲᱟᱜᱼᱟ ᱚᱸᱰᱮ ᱜᱮ ᱪᱟᱞᱟᱜ ᱢᱚᱡᱽ ᱧᱚᱜ ᱡᱟᱦᱟᱸᱴᱮᱡ ᱥᱩᱨ ᱚᱸᱰᱮ ᱜᱮ᱾
ᱚ
ᱟᱫᱚ ᱱᱟᱦᱟᱜ ᱚᱱᱟ ᱤᱭᱟᱹᱛᱮ ᱥᱤᱣᱲᱤ ᱜᱮᱞᱮ ᱪᱟᱞᱟᱜᱼᱟ᱾ ᱛᱷᱚᱲᱟ ᱚᱸᱰᱮ ᱫᱚ ᱛᱷᱚᱲᱟ ᱴᱷᱤᱠ ᱜᱮ ᱢᱮᱱᱟᱜᱼᱟ ᱢᱮᱥᱤᱱ ᱠᱚ ᱡᱚᱛᱚ ᱢᱮᱱᱟᱜᱼᱟ᱾
ᱦᱚᱸ
ᱟᱨ ᱚᱸᱰᱮ ᱫᱚ ᱩᱱᱟᱹᱜ ᱚᱱᱠᱟ ᱢᱤᱥᱤᱱ ᱠᱚᱦᱚᱸ ᱵᱟᱹᱲᱤᱡ ᱜᱤ ᱛᱟᱦᱮᱱᱟ ᱡᱟᱹᱥᱛᱤ᱾
ᱦ
ᱟᱫᱚ ᱚᱱᱟ ᱤᱭᱟᱹᱛᱮ ᱚᱸᱰᱮ ᱜᱮᱞᱮ ᱪᱟᱞᱟᱜᱼᱟ᱾ ᱛᱚ ᱟᱯᱮ ᱫᱚ ᱚᱠᱟ ᱯᱮ ᱪᱟᱞᱟᱜᱼᱟ? ᱦᱩᱸ ᱟᱯᱮᱴᱷᱮᱡ ᱫᱚ ᱥᱩᱨ ᱨᱮ ᱵᱚᱨᱫᱷᱚᱢᱟᱱ?
ᱦᱮᱸ ᱟᱞᱮ ᱫᱚ ᱟᱞᱮ ᱫᱚ ᱥᱩᱨ ᱨᱮᱜᱮ ᱢᱮᱱᱟᱜᱼᱟ ᱱᱚᱰᱮ ᱪᱤᱠᱤᱛᱥᱟ ᱫᱚ᱾
ᱦᱮᱸ
ᱟᱨ ᱥᱩᱨ ᱠᱚᱨᱮ ᱪᱤᱠᱤᱛᱥᱟ ᱫᱚ ᱴᱷᱤᱠ ᱜᱮ ᱦᱩᱭᱩᱜ ᱛᱮ᱾ ᱩᱱᱟᱹᱜ ᱵᱟᱹᱲᱤᱡ ᱦᱚᱸ ᱵᱟᱝ ᱦᱮᱸ ᱵᱟᱹᱲᱤᱡ ᱦᱚᱸ ᱵᱟᱝ ᱴᱷᱤᱠᱜᱮ ᱦᱩᱭᱩᱜ ᱠᱟᱱᱟ᱾ ᱟᱫᱚ ᱥᱚᱵ ᱚᱸᱰᱮ ᱜᱮᱠᱚ ᱪᱟᱞᱟᱜ ᱛᱮ ᱟᱫᱚ ᱚᱱᱟ ᱛᱮᱼᱼ ᱪᱤᱠᱤᱛᱥᱟ ᱡᱚᱠᱷᱚᱱ ᱢᱚᱸᱡᱽ ᱜᱮ ᱦᱩᱭᱩᱜ ᱠᱟᱱᱟ ᱛᱚ ᱩᱱᱟᱹᱜ ᱥᱟᱹᱜᱤᱧ ᱟᱫᱚᱼᱼ ᱦᱮᱸ ᱡᱚᱠᱷᱚᱱ ᱫᱚᱢᱮ ᱡᱟᱦᱟᱸᱭ ᱥᱤᱨᱤᱭᱟᱥᱼᱼ ᱛᱮ ᱫᱚᱢᱮ ᱮᱸ ᱢᱟᱱᱮ ᱚᱵᱚᱥᱛᱷᱟ ᱴᱷᱤᱠ ᱵᱟᱝ ᱛᱟᱦᱮᱱᱟ᱾ ᱛᱤ ᱜᱮ ᱡᱚᱫᱤ ᱦᱩ ᱥᱚᱨᱤᱨ ᱚᱵᱚᱥᱛᱟ ᱠᱷᱟᱨᱟᱯ ᱛᱟᱦᱮᱱᱟᱼᱼ ᱛᱚᱠᱷᱚᱱ ᱫᱚ ᱟᱫᱚ ᱪᱟᱞᱟᱣ ᱦᱩᱭᱩᱜ ᱛᱮ ᱥᱟᱺᱜᱤᱧ ᱧᱚᱛᱚ ᱪᱟᱞᱟᱜ ᱟᱠᱚ᱾
ᱦᱮᱸ ᱩᱱ ᱥᱚᱢᱚᱭ ᱫᱚ ᱪᱟᱞᱟᱜ ᱜᱮ ᱦᱩᱭᱩᱜᱼᱟ ᱟᱯᱮ᱾
ᱦᱮᱸ ᱵᱟᱠᱷᱟᱡ ᱫᱚ ᱵᱟᱧᱪᱟᱣ ᱛᱚ ᱛᱟᱦᱮᱸ ᱫᱚᱨᱠᱟᱨ᱾ ᱢᱚᱸᱡᱽ ᱡᱟᱭᱜᱟ ᱵᱟᱢ ᱪᱟᱞᱟᱣ ᱞᱮᱱᱠᱷᱟᱱ ᱡᱟᱦᱟᱸᱛᱮ ᱵᱷᱟᱹᱜᱤ ᱧᱚᱜ ᱡᱩᱫᱤᱼᱼ ᱡᱟᱦᱟᱸᱛᱮ ᱴᱨᱤᱴᱢᱮᱱᱴ ᱡᱩᱫᱤ ᱵᱟᱝ ᱦᱩᱭᱩᱜ ᱟ ᱛᱚ ᱪᱤᱠᱟᱛᱮ ᱦᱮᱸ᱾
ᱟᱯᱮ ᱥᱮᱫ ᱫᱚ ᱮᱱᱦᱚᱸ ᱪᱮᱫ ᱞᱮᱠᱟ᱾
ᱦᱮᱸ ᱨᱚᱲ ᱛᱟᱞᱟᱝ ᱢᱮ ᱨᱚᱲ ᱛᱟᱞᱟᱝ ᱢᱮ᱾
ᱚ ᱟᱯᱮ ᱥᱮᱫ ᱫᱚ ᱛᱷᱚᱲᱟ ᱢᱚᱸᱡᱽ ᱧᱚᱜ ᱜᱮᱭᱟ ᱪᱤᱠᱤᱛᱥᱟ ᱠᱚᱨᱮᱱᱟᱜ, ᱟᱞᱮ ᱟᱞᱮ ᱥᱮᱫ ᱠᱷᱚᱡ ᱫᱚ ᱦᱮᱸ
ᱛᱟᱦᱚᱞᱮ ᱛᱮᱦᱮᱧ ᱫᱚ ᱪᱮᱫ ᱠᱚ ᱩᱛᱩ ᱩᱛᱩ ᱵᱟᱲᱟ ᱠᱮᱫᱟ ᱠᱚ ᱪᱮᱫ ᱠᱚᱯᱮ ᱛᱤᱠᱤᱱ ᱡᱚᱢ ᱵᱟᱲᱟ ᱞᱟᱹᱜᱤᱫ ᱫᱚ?
ᱛᱤᱠᱤᱱ ᱡᱚᱢ ᱵᱟᱲᱟ ᱞᱟᱹᱜᱤᱫ ᱫᱚ ᱚᱱᱟ ᱤᱭᱟᱹ ᱠᱚᱜᱮ ᱚᱱᱟᱼᱼ ᱪᱤᱠᱚ ᱢᱱᱟ ᱛᱦᱤᱧ ᱫᱚ ᱠᱷᱟᱱᱴᱟᱨ ᱞᱮ ᱩᱛᱩ ᱞᱮᱫᱟ᱾
ᱚ
ᱠᱟᱱᱟᱱᱴᱷᱟᱟᱲ ᱟᱨ ᱚᱱᱟ ᱚᱱᱟᱞᱮ ᱵᱷᱟᱡᱟ ᱧᱚᱜ ᱟᱠᱟᱫᱟ ᱟᱫᱚ ᱨᱟᱥᱮ
ᱦᱮᱸ
ᱟᱸᱡᱚᱢᱚᱜ ᱠᱟᱱ ᱜᱮᱭᱟ ᱦᱮᱸ ᱦᱮᱸ ᱦᱮᱸ,
ᱦᱮᱸ ᱦᱮᱸᱛᱚ ᱱᱮᱛᱟᱨ ᱫᱚ ᱫᱟᱜ ᱢᱟᱹᱰᱤ ᱜᱮ ᱵᱮᱥ ᱵᱩᱡᱷᱟᱹᱜᱼᱟ᱾
ᱦᱮᱸ ᱟᱹᱰᱤ ᱵᱮ ᱡᱚᱢ ᱨᱮᱦᱚᱸ ᱟᱹᱰᱤ ᱥᱤᱵᱤᱞ ᱵᱩᱡᱷᱟᱹᱜᱼᱟ᱾
ᱥᱤᱵᱤᱞ ᱦᱮᱸ ᱥᱤᱵᱤᱞ ᱵᱩᱡᱷᱟᱹᱜᱼᱟ ᱡᱟᱦᱟᱸᱮ ᱞᱮᱠᱟ ᱜᱮᱤᱪᱷ ᱟᱲᱟᱜ ᱛᱮᱜᱮ ᱛᱟᱦᱮᱱ᱾ ᱡᱟᱦᱟᱸ ᱜᱮ ᱛᱟᱦᱮᱱ ᱮᱠᱫᱚᱢ ᱫᱟᱜ ᱢᱟᱹᱰᱤ ᱫᱚ ᱮᱠᱫᱚᱢ ᱫᱚᱥᱟᱨ ᱜᱮᱼᱼ ᱫᱚᱥᱨᱟ ᱜᱮ ᱦᱪᱭᱟ ᱟᱹᱰᱤ ᱢᱚᱸᱡᱽ ᱜᱮ ᱥᱚᱵ ᱦᱚᱲ ᱜᱮ ᱠᱩᱥᱤᱭᱟᱜᱼᱟ᱾ ᱦᱮᱸ ᱟᱞᱮ ᱦᱚᱸ
ᱦᱮᱸ ᱛᱚ ᱥᱟᱱᱛᱟᱲ ᱟᱵᱚ ᱦᱚᱸ ᱥᱟᱱᱛᱟᱲ ᱫᱚ ᱚᱱᱟᱜᱮ ᱟᱵᱚᱣᱟᱜ ᱯᱷᱮᱵᱟᱨᱮᱴ ᱡᱚᱢᱟᱜ
ᱯᱷᱮ ᱵᱮᱨᱮᱜ ᱱᱟᱵᱚ ᱟᱵᱚᱣᱟᱜ ᱢᱟ ᱚᱱᱟᱜᱤᱼᱼ ᱵᱮᱥ ᱡᱚᱢᱟᱜ ᱠᱟᱱᱟ ᱚᱱᱟᱜᱮ ᱦᱮᱸ ᱦᱩᱸ
ᱟᱪᱪᱷᱟ
ᱛᱟᱨᱯᱚᱨ ᱟᱫᱚ ᱮᱱᱮ ᱤᱭᱟᱹ ᱯᱟᱥᱮ ᱥᱮᱫ ᱱᱮᱴᱳᱣᱟᱨᱠ ᱠᱚ ᱪᱮᱫ ᱞᱮᱠᱟ ᱢᱮᱱᱟᱜ-ᱟ ᱤᱱᱴᱟᱨᱱᱮᱴ ᱠᱚᱨᱮᱱᱟᱜ
ᱱᱮᱴᱣᱟᱨᱠ ᱫᱚ ᱛᱷᱚᱲᱟ ᱫᱤᱱ ᱠᱷᱚᱡ ᱫᱚ ᱫᱩ ᱢᱟᱦᱱᱟᱹ ᱠᱷᱚᱱ ᱫᱚ ᱟᱹᱰᱤ ᱯᱨᱚᱵᱞᱮᱢᱚᱜ ᱠᱟᱱ ᱜᱮᱭᱟ᱾ ᱞᱟᱦᱟ ᱫᱚ ᱚᱲᱟᱜ ᱥᱮᱡ ᱠᱷᱚᱡ ᱦᱚᱸ ᱛᱷᱚᱲᱟ ᱥᱟᱵ ᱮᱫ ᱠᱟᱱ ᱛᱟᱸᱦᱮ ᱱᱳᱛᱚᱜ ᱚᱲᱟᱜ ᱠᱷᱚᱡ ᱵᱟᱭ ᱥᱟᱵ ᱮᱫᱟ ᱛᱷᱚᱲᱟ ᱵᱟᱨᱦᱮ ᱩᱰᱩᱠ ᱦᱩᱭᱩᱜ ᱠᱟᱱᱟ᱾
ᱚᱻ
ᱟᱫᱚ ᱵᱟᱭ ᱥᱟᱵ ᱮᱫᱟ ᱵᱟᱨᱦᱮ ᱨᱮᱫᱚ ᱥᱟᱵᱼᱮᱫ ᱠᱟᱱ ᱜᱮᱭᱟ ᱚᱲᱟᱜ ᱨᱮ ᱞᱟᱦᱟᱛᱮ ᱥᱟᱵ ᱮᱫ ᱠᱟᱱ ᱛᱟᱦᱮᱫ ᱫᱩ ᱢᱟᱹᱦᱱᱟᱹ ᱠᱷᱚᱡ ᱪᱤᱠᱠᱟ ᱪᱚᱝ ᱱᱮᱴᱣᱟᱨᱠ,
ᱚ ᱦᱚᱸ
ᱟᱫᱚ ᱟᱞᱮ ᱥᱩᱨ ᱨᱮ ᱡᱟᱦᱟᱸ ᱱᱮᱴᱳᱣᱟᱨᱠ ᱢᱮᱱᱟᱜ-ᱟ ᱴᱟᱣᱟᱨ ᱚᱸᱰᱮᱼ ᱞᱟᱹᱭ ᱫᱟᱠᱚ ᱡᱮ ᱚᱸᱰᱮ ᱥᱩᱱᱩᱢ ᱠᱚ ᱟᱹᱠᱷᱨᱤᱧ ᱫᱟ᱾
ᱚ
ᱟᱫᱚ ᱚᱱᱟ ᱤᱭᱟᱹᱛᱮ ᱚᱸᱰᱮ ᱵᱚᱱᱫᱚ ᱜᱮ ᱛᱟᱦᱮᱱ ᱠᱟᱱᱟ ᱟᱫᱚᱼᱼ
ᱚᱻ
ᱟᱫᱚ ᱚᱱᱟ ᱤᱭᱟᱹᱛᱮ ᱱᱮᱴᱳᱣᱟᱨᱠ ᱰᱤᱥᱴᱟᱵᱚᱜ ᱠᱟᱱᱟ᱾
ᱟᱨ ᱟᱯᱮᱴᱷᱮᱡ ᱫᱚ ᱢᱚᱡᱽ ᱜᱮᱭᱟ᱾
ᱦᱮᱸ ᱟᱞᱮᱥᱮᱫ ᱫᱚ ᱵᱟᱨᱭᱟ ᱵᱟᱨᱭᱟ ᱢᱮᱱᱟᱜ ᱟᱠᱟᱫᱟ᱾ ᱵᱟᱨᱭᱟ ᱵᱟᱱᱟᱨ ᱤᱭᱟᱹ ᱨᱮᱭᱟᱜ ᱫᱚ ᱴᱟᱣᱟᱨ ᱴᱷᱤᱠ ᱜᱮᱭᱟ᱾ ᱴᱷᱤᱠ ᱜᱮ ᱪᱟᱞᱩᱜ ᱛᱟᱦᱮᱸ ᱦᱮᱸ ᱚᱲᱟᱜ ᱠᱷᱚᱡ ᱜᱮ ᱥᱟᱵ ᱜᱮᱭᱟᱭ ᱵᱟᱨᱦᱮ ᱫᱚ ᱩᱰᱩᱠ ᱵᱟᱝ ᱦᱩᱭᱩᱜᱼᱟ᱾
ᱚᱻ
ᱚᱸᱬᱮ ᱚᱲᱟᱜ ᱠᱷᱚᱡ ᱜᱤᱧ ᱨᱚᱲ ᱮᱫᱟ᱾ ᱚᱲᱟᱜ ᱵᱷᱤᱛᱤᱨ ᱠᱷᱚᱡ ᱜᱮ
ᱟᱪᱪᱷᱟ ᱟᱪᱪᱷᱟ ᱟᱞᱮ ᱧᱩᱛᱩᱢᱼᱼ ᱛᱚ ᱩᱰᱩᱝ ᱦᱤᱡᱩᱜ ᱠᱟᱱᱟ ᱱᱤᱛᱚᱜ ᱟᱹᱰᱤ ᱰᱤᱥᱴᱟᱵᱚᱜ ᱠᱟᱱᱟ᱾
ᱦᱮᱸ
ᱛᱟᱦᱞᱮ ᱱᱚᱣᱟ ᱮᱯ ᱨᱮᱫᱚ ᱛᱤᱱᱟᱹᱜ ᱫᱤᱱ ᱠᱷᱚᱡ ᱠᱟᱹᱢᱤ ᱦᱩᱭᱩᱜ ᱠᱟᱱᱟ᱾
ᱱᱤᱭᱟᱹ ᱨᱮᱫᱚ ᱚᱱᱮ ᱛᱚ ᱦᱩᱭᱮᱱᱟ᱾ ᱛᱤᱦᱤᱧ ᱛᱤᱦᱤᱧ ᱱᱤᱭᱟᱹ ᱫᱚ ᱯᱮ ᱫᱤᱱ ᱦᱩᱭᱩᱜᱼᱟ᱾
ᱯᱮ ᱫᱤᱱ ᱵᱟᱝ?
ᱟᱢᱟᱜ ᱫᱚ ᱛᱤᱱᱟᱹᱜ ᱫᱤᱱ?
ᱤᱧᱟᱹᱜ ᱫᱚ ᱵᱟᱨ ᱫᱤᱱ ᱜᱟᱱ ᱦᱩᱭᱩᱜ ᱠᱟᱱᱟ᱾
ᱚ ᱛᱚ ᱱᱚᱸᱰᱮᱱᱟᱜ ᱨᱩᱞ ᱠᱚ ᱵᱟᱲᱟᱭ ᱢᱮᱱᱟᱜᱼᱟ ᱛᱚ᱾
ᱦᱮᱸ ᱦᱮᱸ ᱛᱷᱚᱲᱟ ᱛᱷᱚᱲᱟ ᱢᱮᱱᱟᱜ-ᱟ ᱟᱨ ᱛᱷᱚᱲᱟᱼᱼ ᱪᱮᱫ ᱦᱩᱭᱩᱜ ᱠᱟᱱᱟ ᱟᱵᱟᱨ ᱦᱮᱸ ᱦᱮᱸ᱾
ᱚᱱᱟ ᱵᱷᱤᱰᱤᱭᱳ ᱧᱮᱞ ᱧᱮᱞ ᱢᱮ ᱦᱟᱸᱜ ᱚᱱᱟᱨᱮ ᱥᱠᱨᱤᱱ ᱥᱚᱴ ᱠᱟᱛᱮᱜ ᱫᱚᱦᱚ ᱠᱟᱜ ᱢᱮ᱾ ᱵᱟᱦᱨᱮ ᱨᱮ ᱡᱚᱠᱷᱚᱱ ᱢᱟᱱᱮ ᱯᱷᱟᱸᱠᱟᱢ ᱛᱟᱦᱮᱱᱟ ᱛᱚᱠᱷᱚᱱ ᱧᱮᱞ ᱢᱮ᱾ ᱪᱮᱫ ᱪᱮᱫ ᱢᱮᱱᱟᱜᱼᱟ ᱨᱩᱞ ᱠᱚ ᱦᱮᱸ ᱚᱱᱟ ᱦᱤᱥᱟᱹᱵ ᱛᱮᱜᱮ ᱨᱚᱲ ᱤᱧ ᱦᱚᱸ ᱚᱱᱟ ᱧᱮᱞ ᱧᱮᱞ ᱠᱟᱛᱮᱼᱼ ᱛᱮᱜᱮᱧ ᱨᱚᱲ ᱮᱫᱟ᱾
ᱦᱮᱸ ᱦᱮᱸ ᱦᱮᱸ ᱚᱱᱟ ᱦᱮᱸ ᱱᱟᱣᱟ ᱤᱭᱟᱹᱛᱮ ᱚᱱᱟ ᱠᱚ ᱪᱤᱫ ᱦᱩᱭᱩᱜ-ᱟ ᱛᱚ᱾ ᱪᱮᱠᱟ ᱦᱩᱭᱩᱜᱼᱟ᱾
ᱦᱩᱸ ᱪᱮᱫᱟᱜ ᱥᱮ ᱡᱮ ᱵᱮᱨᱮᱫ ᱡᱟᱦᱟᱸ ᱢᱤᱫᱴᱮᱱ ᱡᱟᱦᱟᱸ ᱠᱳᱢᱯᱟᱱᱤ ᱨᱮᱼᱼ ᱪᱤᱫ ᱞᱮᱠᱟ ᱨᱳᱞ ᱛᱟᱦᱮᱱᱟ ᱪᱮᱫᱮ ᱞᱮᱠᱟ ᱱᱤᱭᱚᱢ ᱛᱟᱦᱮᱱᱟ ᱚᱱᱠᱟ ᱜᱮᱥᱮ ᱠᱚᱨᱟᱣ ᱦᱩᱭᱩᱜᱼᱟ᱾
ᱦᱮᱸ ᱚᱱᱠᱟᱜ ᱜᱮ ᱠᱚᱨᱟᱣ ᱦᱩᱭᱩᱜᱼᱟ ᱦᱮᱸ ᱵᱟᱠᱷᱟᱡ ᱫᱚᱼᱼ
ᱠᱟᱹᱣᱰᱤ ᱠᱚᱢᱚᱜ ᱵᱟᱠᱷᱟᱡ ᱫᱚ᱾
ᱦᱮᱸ ᱪᱤᱠᱟ ᱠᱚ ᱮᱢᱚᱜᱼᱟ ᱵᱤᱱᱟᱹ ᱠᱟᱹᱢᱤ ᱛᱮ ᱫᱚ᱾ ᱟᱨ ᱩᱱᱠᱩ ᱩᱱᱠᱩ ᱪᱮᱫ ᱞᱮᱠᱟ ᱠᱚ ᱢᱮᱱᱟ ᱚᱱᱟ ᱦᱤᱥᱟᱹᱵ ᱛᱮ ᱵᱟᱝ ᱦᱩᱭᱩᱜ ᱠᱷᱟᱡ ᱫᱚᱼᱼ ᱠᱚᱢᱟᱣ ᱛᱚ᱾
ᱦᱩᱸ
ᱟᱫᱚ ᱪᱤᱱᱟᱹᱜ ᱢᱤᱱᱤᱴ ᱦᱩᱭᱩᱜ ᱠᱟᱱᱟ ᱚᱱᱟ ᱠᱚᱫᱚ ᱵᱟᱝ ᱵᱩᱡᱷᱟᱹᱜ ᱠᱟᱱᱟ ᱮᱨᱯᱚ ᱨᱮ ᱟᱨ ᱪᱮᱫ ᱠᱟ ᱛᱤᱱᱟᱹᱜᱼᱼ
ᱱᱚ ᱢᱤᱱᱤᱴ ᱥᱟᱲᱮ ᱥᱟᱲᱮ ᱱᱚ ᱢᱤᱱᱤᱴ ᱦᱳᱭ ᱱᱟ᱾
ᱟᱪᱪᱷᱟ
ᱦᱩᱸ ᱟᱫᱚ ᱵᱟᱨᱚ ᱢᱤᱱᱤᱴ ᱨᱚᱲ ᱨᱮ ᱦᱚᱸ ᱠᱳᱱᱳ ᱚᱥᱩᱵᱤ ᱫᱟ ᱯᱟᱪᱩᱜᱼᱟ᱾
ᱵᱟᱹᱱᱩᱜᱼᱟ ᱵᱟᱨᱚ ᱢᱤᱱᱤᱴ ᱟᱡ ᱛᱮ ᱜᱮ ᱠᱟᱴᱟᱜ ᱠᱟᱱᱟ ᱵᱟᱨᱚ ᱢᱤᱱᱤᱴ ᱦᱩᱭ ᱞᱮᱱ ᱠᱷᱟᱱ ᱵᱟᱝ᱾
ᱦᱮᱸ ᱦᱮᱸ ᱦᱮᱸ᱾
ᱟᱪᱪᱷᱟ ᱟᱫᱚ ᱚᱱᱟ ᱫᱚ ᱠᱚ ᱢᱮᱱ ᱫᱟ ᱵᱟᱝ ᱞᱮᱠᱷᱷᱟᱜ ᱟᱥᱮ ᱵᱟᱨᱚ ᱢᱤᱱᱤᱴ ᱚᱱᱟ ᱟᱡ ᱛᱮ ᱠᱟᱴᱟᱣ ᱞᱮᱱ ᱠᱷᱟᱡ ᱫᱚ᱾
ᱚ ᱛᱟᱦᱚ ᱞᱮ ᱚᱱᱟ ᱞᱟᱦᱟ ᱨᱮ ᱠᱟᱴᱟᱣ ᱠᱟᱜ ᱦᱳᱭᱳᱜᱼᱟ ᱛᱟᱦᱞᱮ ᱛᱤᱱᱟᱹᱜ ᱦᱩᱭ ᱮᱱᱟ,
ᱦᱮᱸ ᱫᱚᱥ ᱦᱩᱭ ᱞᱮᱱ ᱠᱷᱟᱡ ᱮᱜᱟᱨᱚ ᱦᱩᱭ ᱞᱮᱱ ᱠᱷᱟᱡ ᱠᱟᱴᱟᱣ ᱦᱳᱭᱳᱜᱼᱟ᱾
ᱦᱩᱸ ᱢᱤᱫ ᱢᱤᱱᱤᱴ ᱵᱟᱠᱤ ᱢᱮᱱᱟᱜᱼᱟ᱾
ᱦᱮᱸ ᱢᱤᱫ ᱢᱤᱱᱤᱴ ᱵᱟᱠᱤ ᱢᱮᱱᱟᱜᱼᱟ᱾
ᱛᱟᱦᱞᱮ ᱨᱳᱡ ᱜᱮ ᱛᱚ ᱪᱟᱥ ᱵᱟᱥ ᱥᱮᱜ ᱫᱷᱩᱨᱟᱹᱣ ᱦᱩᱭ ᱠᱟᱱᱟ ᱮᱠᱷᱚᱱ ᱫᱚ ᱛᱟᱦᱞᱮ ᱵᱟᱝ,
ᱪᱟᱥᱼᱵᱟᱥ ᱫᱚ ᱱᱤᱛᱚᱜ ᱫᱚ ᱪᱮᱫ ᱦᱚᱸ ᱵᱟᱹᱱᱩᱜᱼᱟ᱾ ᱵᱟᱞᱮ ᱪᱟᱥ ᱫᱟᱲᱮ ᱭᱟᱜ ᱪᱮᱫᱟᱜ ᱡᱮ ᱟᱞᱮ ᱠᱮᱱᱮᱞ ᱫᱟᱜ ᱡᱟᱦᱟᱸ ᱞᱮ ᱧᱟᱢᱮᱫ ᱠᱟᱱ ᱛᱟᱦᱮᱸᱫ ᱚᱱᱟ ᱱᱮᱥ ᱫᱚ ᱵᱚᱱ ᱫᱚ ᱜᱮ ᱛᱟᱦᱮᱸ ᱠᱟᱱᱟ᱾
ᱚ
ᱚᱱᱛᱮ ᱠᱮᱱᱮᱞ ᱠᱚ ᱰᱷᱟᱹᱞᱟᱹᱭ ᱮᱫᱟ ᱡᱩᱛ ᱫᱟᱠᱩ᱾
ᱚ ᱛᱟᱦᱞᱮ ᱛᱚ ᱱᱮᱥ ᱵᱟᱝ ᱦᱩᱭᱩᱜ-ᱟ ᱥᱮ?
ᱱᱮᱥ ᱫᱚ ᱟᱫᱚᱼᱼ ᱱᱮᱥ ᱫᱚᱠᱚ ᱢᱮᱱᱮᱫ ᱠᱟᱱ ᱜᱮᱭᱟ ᱦᱩᱭᱩᱜᱼᱟ ᱛᱚ ᱟᱫᱚ ᱟᱲᱟᱜ ᱠᱚᱛ ᱫᱚ ᱠᱚ ᱵᱟᱲᱟᱭᱟ ᱢᱟᱥᱟᱝ ᱡᱳᱨ ᱨᱮᱱᱟᱜ ᱫᱟᱜ ᱞᱮ ᱧᱟᱢᱟ ᱛᱚ ᱟᱞᱮ ᱫᱚ᱾
ᱦᱩᱸ
ᱢᱟᱥᱟᱝ ᱡᱳᱲ ᱟᱸᱡᱚᱢ ᱟᱠᱟᱫ ᱜᱮᱭᱟᱢ ᱛᱚ?
ᱦᱮᱸ ᱟᱸᱡᱚᱢ ᱠᱟᱹᱫᱤᱧ ᱚᱸᱰᱮ ᱢᱟ ᱫᱚᱢᱮ ᱯᱷᱩᱴ ᱵᱚᱞᱼᱼ ᱯᱷᱩᱴᱵᱚᱞ ᱡᱟ ᱠᱷᱮᱞᱚᱜ ᱨᱮ ᱡᱟ ᱩᱯᱚᱵᱷᱟᱵ ᱞᱟᱦᱟ ᱛᱮᱫᱚ ᱫᱚᱢᱮ ᱧᱩᱛᱩᱢ ᱛᱟᱦᱮᱸ ᱠᱟᱱᱟ ᱢᱟᱥᱮᱝ ᱡᱟᱨ
ᱦᱮᱸ ᱦᱮᱸ ᱦᱮᱸ
ᱟᱞᱮ ᱥᱮᱫ ᱡᱚᱠᱷᱚᱱ ᱠᱚ ᱦᱤᱡᱩᱜ ᱠᱟᱱ ᱛᱟᱦᱮ ᱱᱟ ᱠᱷᱮᱹᱞ ᱞᱟᱹᱜᱤᱫ ᱡᱟ ᱠᱷᱮᱹᱞ ᱠᱟᱱ ᱛᱟᱦᱮᱱᱟᱠᱚ ᱵᱟ
ᱦᱮᱸ ᱦᱮᱸ ᱦᱮᱸ ᱟᱞᱮ ᱠᱚᱨᱮᱱ ᱦᱚᱸᱠᱚ ᱛᱟᱦᱮᱸ ᱠᱟᱱᱟ ᱠᱚ ᱢᱟᱨᱮ ᱢᱟᱨᱮ ᱠᱩᱡ
ᱦᱮᱸᱛᱚ ᱵᱟᱯᱤᱡ ᱫᱚᱢᱮ ᱧᱩᱛᱩᱢ ᱱᱚ ᱛᱮ ᱫᱚ ᱟᱞᱮ ᱥᱮᱫ ᱱᱚᱛᱮ ᱜᱮ ᱦᱚ ᱟᱪᱪᱷᱟ ᱴᱷᱤᱠ ᱜᱮᱭᱟ ᱮᱜᱟᱨᱚ ᱢᱤᱱᱤᱴ ᱦᱩᱭ ᱱᱟ ᱯᱷᱤᱨ ᱟᱨ ᱯᱷᱤᱨ ᱦᱟᱸᱜ ᱟᱨᱚ ᱦᱟᱸᱜ ᱨᱚᱲ ᱦᱩᱭᱩᱜᱼᱟ ᱴᱷᱤᱠ ᱴᱷᱤᱠ ᱛᱚ ᱢᱟ ᱫᱚᱦᱚᱭ ᱛᱟᱞᱟᱝ